ᱦᱮᱸ ᱜᱚᱝᱠᱮ ᱟᱸᱡᱚᱢᱚᱜ ᱠᱟᱱᱟ?
ᱦᱩᱸ ᱟᱸᱡᱚᱢᱚᱜ ᱠᱟᱱᱟ᱾
ᱦᱳᱭ ᱦᱳᱭ ᱱᱟᱯᱟᱭ ᱵᱟᱲᱟ ᱜᱮᱛᱚ ᱛᱟᱦᱚᱞᱮ ᱮᱠᱷᱚᱱ ᱫᱚ? ᱚᱱᱛᱮ ᱛᱟᱦᱚᱞᱮ ᱟᱯᱮ ᱟᱯᱮᱥᱮᱫ ᱫᱟᱜ ᱡᱟᱹᱲᱤ ᱠᱚ ᱚᱠᱟ ᱞᱮᱠᱟ?
ᱫᱟᱜ ᱡᱟᱹᱲᱤ ᱠᱚᱫᱚ ᱱᱚᱛᱮ ᱫᱚ ᱚᱱᱠᱟ ᱦᱳᱭ ᱵᱟᱲᱟᱜ ᱠᱟᱱ ᱜᱮᱭᱟ ᱡᱚᱠᱷᱚᱱ ᱛᱚ
ᱟᱪᱪᱷᱟ ᱱᱤᱛᱳᱜ ᱫᱚ ᱢᱟᱱᱮ ᱫᱟᱜ ᱮᱡ ᱠᱟᱱᱟᱭ ᱥᱮ ᱛᱷᱤᱨ ᱛᱷᱤᱨ ᱞᱟᱜᱟᱜ -ᱟᱭ ᱦᱟ?
ᱱᱤᱛᱳᱜ ᱫᱚ ᱫᱷᱟᱨᱩᱱ ᱟᱠᱟᱫ ᱜᱮᱭᱟᱭ᱾
ᱫᱷᱟᱨᱩᱱ ᱠᱟᱜ ᱜᱮᱭᱟᱭ ᱵᱟᱝ ᱫᱤᱭᱮ ᱛᱟᱦᱚᱞᱮ ᱡᱚᱢ ᱵᱟᱲᱟ ᱠᱚᱫᱚ ᱦᱩᱭᱮᱱᱟ ᱥᱮ ᱟᱣᱨᱤ?
ᱦᱳᱭ ᱟᱠᱟᱱ ᱜᱮᱭᱟ ᱢᱟᱸᱡᱟᱱ ᱠᱚᱫᱚ ᱥᱟᱱᱟᱢ ᱢᱟᱸᱡᱟᱱ ᱠᱟᱛᱮ ᱜᱮ ᱡᱤᱨᱟᱹᱣ ᱦᱩᱭ ᱠᱟᱱ ᱛᱟᱦᱮᱸᱱᱟ ᱟᱨ ᱱᱚᱣᱟ ᱨᱮ ᱜᱮ ᱞᱟᱜᱟᱣ ᱦᱩᱭ ᱠᱟᱱ ᱛᱟᱸᱦᱮᱜ ᱮᱱᱟᱝ ᱠᱷᱚᱱ ᱵᱟᱝ ᱠᱟᱱᱮᱠᱴᱚᱜ ᱠᱟᱱᱟ ᱫᱤᱠᱟᱛ ᱦᱩᱭ ᱠᱟᱱ ᱛᱟᱸᱦᱮᱱᱟ᱾
ᱟᱪᱪᱷᱟ ᱟᱹᱰᱤ ᱵᱟᱨ ᱟᱯᱱᱟᱨ ᱦᱚᱸ ᱟᱹᱰᱤ ᱵᱟᱨ ᱪᱮᱥᱴᱟ ᱦᱩᱭᱩᱜ ᱠᱟᱱᱟ ᱵᱟᱝ ᱦᱩᱭᱩᱜ ᱠᱟᱱᱟ ᱵᱟᱝ ᱦᱩᱭᱩᱜ ᱠᱟᱱᱟ᱾ ᱦᱮᱸ ᱟᱪᱪᱷᱟ ᱵᱮᱥ, ᱦᱩ ᱯᱚᱭᱥᱟ ᱠᱟᱴ ᱟᱹᱞᱤᱧᱟᱜ ᱦᱚᱛᱚ ᱱᱟᱜ ᱠᱷᱟᱱ ᱚᱱᱟᱛᱚ ᱱᱤᱛᱚᱜ ᱞᱤᱧ ᱦᱮᱡ ᱠᱟᱱᱟ ᱱᱟᱜᱠᱷᱟᱱ ᱟᱪᱪᱷᱟ ᱚᱱᱟ ᱠᱚ ᱵᱟᱝ ᱜᱚᱞᱯᱚ ᱠᱟᱛᱮᱫ ᱟᱫᱚ ᱱᱤᱛᱚᱜ ᱫᱚ ᱤᱭᱟᱹ ᱥᱮᱫ ᱜᱮ ᱞᱟᱦᱟ ᱤᱫᱤ ᱞᱮᱱᱜᱮ ᱦᱮᱸ ᱥᱮ ᱵᱟᱝ, ᱥᱟᱛᱟᱢ ᱥᱮᱫ ᱜᱮ ᱟᱨ ᱟᱫᱚ ᱚᱠᱟ ᱵᱤᱥᱚᱭ ᱛᱮᱞᱤᱝ ᱜᱟᱞᱢᱟᱨᱟᱜᱼᱟ ᱟᱫᱚ ᱠᱟᱹᱴᱤᱡ ᱞᱟᱹᱭ ᱛᱟᱞᱟ ᱢᱮ
ᱟᱪᱪᱷᱟ ᱱᱚᱣᱟ ᱨᱮᱫᱚ ᱟᱹᱞᱤᱧᱟᱜ ᱢᱟ ᱯᱳᱭᱞᱳ ᱱᱚᱣᱟ ᱫᱚ ᱠᱚᱞ ᱠᱟᱱᱟ ᱡᱟᱦᱟᱸᱞᱤᱧ ᱠᱟᱛᱷᱟᱭᱮᱫᱼᱟ ᱚᱱᱟ ᱯᱳᱭᱞᱳ ᱠᱟᱱᱟ᱾
ᱟᱪᱪᱷᱟ, ᱟᱪᱪᱷᱟ ᱟᱪᱪᱷᱟ
ᱛᱚ ᱵᱩᱡ ᱵᱟᱹᱞᱤᱧ ᱫᱟᱲᱮᱭᱟᱜ ᱠᱟᱱᱟ ᱚᱱᱟᱜ ᱜᱮ ᱦᱟᱸᱜᱼᱼᱼ ᱪᱮᱫ ᱞᱮᱠᱟ ᱱᱚᱰᱮ ᱥᱟᱛᱟᱢ ᱛᱚ ᱵᱟᱭ ᱧᱮᱞᱚᱜ ᱠᱟᱱᱟ ᱛᱚ ᱟᱯᱱᱟᱨ ᱛᱮᱜᱮ ᱥᱟᱛᱟᱢ ᱫᱚ ᱦᱩᱭᱩᱜᱼᱟ ᱵᱟᱝ?
ᱦᱳᱭ ᱦᱮᱸ ᱟᱯᱱᱟᱨ ᱛᱮᱜᱮᱼᱼ
ᱟᱪᱪᱷᱟ ᱛᱟᱦᱚᱞᱮ ᱛᱚᱵᱮ
ᱛᱟᱦᱚᱞᱮ ᱦᱳᱲᱳ ᱨᱚᱦᱚᱭ ᱠᱟᱹᱢᱤ ᱟᱫᱚ ᱦᱳᱲᱳ ᱨᱚᱦᱚᱭ ᱠᱟᱹᱢᱤ ᱠᱚᱫᱚ ᱛᱤᱱᱟᱹᱜ ᱥᱟᱺᱜᱤᱧ ᱚᱱᱛᱮ?
ᱦᱩᱲᱩ ᱨᱚᱦᱚᱭ ᱠᱟᱹᱢᱤ ᱫᱚ ᱱᱤᱛᱚᱜ ᱫᱚᱼᱼᱼᱼ ᱱᱚᱛᱮ ᱫᱚ ᱟᱫᱚᱢ ᱦᱚᱲ ᱫᱚ ᱮᱨ ᱟᱯᱷᱚᱨ ᱦᱩᱭᱱᱟ ᱟᱨ ᱟᱫᱚᱢ ᱦᱚᱲ ᱫᱚ ᱱᱚᱝᱠᱟᱼᱼᱼᱼ ᱠᱤᱨᱤᱧ ᱵᱟᱲᱟᱭ ᱛᱮᱜᱮ ᱟᱯᱷᱚᱨ ᱵᱟᱲᱟᱭ ᱛᱮᱜᱮ ᱢᱮᱱᱟᱜ ᱠᱚᱣᱟ᱾
ᱟᱪᱪᱷᱟ ᱮᱠᱷᱚᱱ ᱦᱚᱸ ᱢᱟᱱᱮ ᱪᱟᱞᱟᱜ ᱠᱟᱱ ᱜᱮᱭᱟ ᱵᱟᱝ᱾
ᱦᱳᱭ ᱪᱟᱞᱟᱜ ᱛᱮᱜᱮ ᱢᱮᱱᱟᱜᱼᱟ᱾
ᱟᱯᱱᱟ ᱥᱮᱫ ᱫᱚ ᱢᱟᱱᱮ ᱴᱩᱠ ᱴᱟᱠ ᱫᱚ ᱢᱟᱱᱮ ᱪᱮᱫ ᱤᱧ ᱢᱮᱱᱟᱼᱼ ᱚᱱᱮ ᱡᱟᱦᱟᱸ ᱠᱚ ᱞᱟᱹᱭᱟ ᱵᱟᱹᱭᱦᱟᱹᱲ ᱥᱮᱫ ᱫᱚ ᱠᱟᱹᱴᱤᱡ ᱨᱚᱦᱚᱭ ᱠᱟᱹᱢᱤ ᱠᱚ ᱟᱬᱜᱚ ᱦᱳᱭᱜᱚᱜ ᱠᱟᱱᱟ᱾ ᱮᱠᱷᱚᱱ ᱜᱷᱩᱴᱩ ᱠᱚᱨᱮ ᱫᱚ ᱮᱠᱷᱚᱱᱳ ᱟᱣᱨᱤ ᱦᱩᱭᱩᱜᱼᱟ᱾
ᱟᱪᱪᱷᱟ ᱚᱱᱛᱮ ᱫᱚ ᱢᱟᱱᱮ ᱥᱟᱹᱨᱫᱤ ᱦᱩᱭ ᱠᱟᱱᱟ ᱾
ᱦᱳᱭ ᱱᱮᱜ ᱮ ᱟᱨᱟᱢᱵᱷᱚ ᱟᱠᱟᱱᱟ ᱟᱨᱠᱤ ᱮᱛᱚᱦᱚᱵ ᱦᱳᱭ ᱠᱟᱱᱟ᱾
ᱚ᱾ ᱱᱚᱛᱮ ᱦᱚᱸ ᱚᱱᱠᱟ ᱜᱮ ᱮᱛᱚᱦᱚᱵ ᱵᱟᱲᱟ ᱦᱩᱭ ᱠᱟᱱᱟ ᱡᱚᱱᱰᱨᱟ ᱠᱚ ᱮᱨ ᱵᱟᱲᱟ ᱦᱩᱭ ᱠᱟᱱᱟ ᱦᱟᱸᱜ ᱱᱚᱛᱮ ᱫᱚ ᱟᱞᱮᱥᱮᱫ ᱫᱚ ᱡᱟᱹᱥᱛᱤ ᱫᱚ ᱡᱚᱱᱰᱨᱟ ᱠᱚᱜᱮᱞᱮ ᱡᱚᱱᱰᱨᱟ, ᱵᱟᱡᱽᱲᱟ, ᱱᱚᱣᱟ ᱠᱚᱜᱮᱞᱮ ᱪᱟᱥ ᱛᱟᱦᱮᱱᱟ᱾
ᱦᱳᱭ ᱦᱳᱭ᱾ ᱟᱪᱪᱷᱟ ᱤᱭᱟᱹ ᱡᱚᱸᱰᱨᱟ ᱫᱟᱠᱟ ᱫᱟᱠᱟᱭ ᱜᱮᱭᱟ ᱠᱚ ᱥᱮ ᱵᱟᱝ ᱥᱮ ᱪᱮᱫ ᱞᱮᱠᱟ ᱪᱤᱠᱟᱹ ᱜᱮ ᱠᱚ ᱟᱸᱡᱚᱢ ᱦᱩᱭ ᱠᱟᱱᱟ᱾
ᱦᱮᱸ ᱡᱚᱱᱰᱨᱟ ᱛᱮᱫᱚ ᱟᱹᱰᱤᱜᱟᱱ ᱜᱟᱱᱚᱜ ᱼᱟ᱾ ᱡᱚᱸᱰᱨᱟ ᱫᱚ ᱫᱟᱠᱟ ᱦᱚᱸ ᱜᱟᱱᱚᱜᱼᱟ᱾ ᱟᱨ ᱵᱮᱨᱮᱞ ᱨᱮᱫᱚ ᱚᱱᱮ ᱫᱟᱨᱮ ᱠᱷᱚᱱ ᱡᱟᱦᱟᱸ ᱛᱟᱦᱮᱱᱟ ᱚᱱᱟ ᱵᱷᱩᱴᱟ ᱢᱮᱱᱟᱠᱚ ᱫᱤᱠᱩ ᱛᱮᱢᱟ ᱟᱨ ᱦᱚᱲ ᱛᱮᱫᱚ ᱡᱚᱱᱰᱨᱟ ᱨᱟᱯᱟᱜ ᱵᱚᱱ ᱢᱮᱱᱟ᱾ ᱨᱟᱯᱟᱜ ᱜᱟᱱᱚᱜᱼᱟ, ᱟᱛᱟ ᱜᱟᱱᱚᱜᱼᱟ, ᱨᱚᱦᱚᱲ ᱠᱟᱛᱮ ᱫᱟᱠᱟ ᱜᱟᱱᱚᱜᱼᱟ, ᱡᱚᱛᱚ ᱡᱚᱛᱚ ᱜᱮ ᱡᱟᱦᱟᱸ ᱞᱮᱠᱟ ᱜᱮ ᱢᱚᱱᱮᱭᱟᱢ ᱯᱤᱴᱷᱟᱹ ᱦᱚᱸ ᱜᱟᱱᱚᱜᱼᱟ᱾
ᱯᱤᱴᱷᱟᱹ ᱦᱚᱸ ᱜᱟᱱᱚᱜᱼᱟ ᱟᱫᱚ ᱦᱚᱜᱱᱚᱣᱟ ᱠᱟᱹᱴᱤᱡ ᱯᱨᱚᱥᱮᱥᱴᱟ ᱡᱩᱫᱤ ᱵᱤᱱ ᱞᱟᱹᱭ ᱠᱮᱭᱟ ᱡᱮ ᱚᱱᱮ ᱫᱟᱠᱟᱭᱟᱠᱚ ᱪᱮᱫ ᱞᱮᱠᱟ ᱟᱹᱞᱤᱧ ᱫᱚ ᱟᱸᱡᱚᱢ ᱜᱮᱞᱤᱧ ᱟᱸᱡᱚᱢ ᱟᱠᱟᱫᱼᱟ ᱦᱮᱸ ᱥᱮ ᱚᱱᱠᱟ ᱢᱟ ᱵᱟᱝ ᱤᱭᱟᱹ ᱵᱟᱲᱟ ᱦᱩᱭ ᱠᱟᱱᱟ ᱟᱨ ᱚᱱᱠᱟ ᱥᱳᱵᱷᱟᱜᱳ ᱦᱚᱸ ᱵᱟᱝ ᱦᱩᱭ ᱠᱟᱱᱟ ᱡᱮ ᱡᱚᱸᱰᱨᱟ ᱫᱟᱠᱟ ᱡᱚᱢ ᱨᱮᱭᱟᱜ ᱥᱮ ᱯᱤᱴᱷᱟᱹ ᱨᱮᱜᱮ ᱟᱫᱚ ᱠᱟᱹᱴᱤᱡ ᱞᱟᱹᱭ ᱞᱮᱠᱷᱟᱱ ᱫᱚ ᱠᱟᱹᱴᱤᱡ ᱟᱹᱰᱤ ᱛᱮᱫ ᱞᱤᱧ ᱱᱟᱯᱟᱭ ᱠᱚᱜᱼᱟ᱾ ᱫᱟᱠᱟ ᱫᱚ ᱪᱮᱫᱠᱟ ᱠᱚ ᱫᱟᱠᱟᱭᱟ?
ᱡᱚᱱᱰᱨᱟ ᱫᱚ ᱱᱚᱣᱟ ᱡᱟᱦᱟᱸ ᱜᱩᱦᱩᱢ ᱟᱵᱚ ᱪᱮᱫᱮ ᱞᱮᱠᱟ ᱜᱩᱦᱩᱢ ᱠᱚ ᱫᱟᱰᱨᱤ ᱵᱮᱱᱟᱣᱟᱠᱚ ᱥᱮ
ᱦᱳᱭ ᱦᱳᱭ᱾
ᱚᱱᱟ ᱞᱮᱠᱟ ᱜᱮ ᱥᱮᱢ ᱚᱱᱟ ᱦᱚᱸ ᱢᱟᱥᱤᱱ ᱨᱮᱦᱚᱸ ᱨᱤᱫ ᱜᱟᱱᱚᱜᱼᱟ ᱢᱟᱱᱮ ᱢᱚᱴᱟ ᱜᱮ ᱛᱟᱦᱮᱱᱟ ᱱᱚᱣᱟ ᱫᱚ ᱟᱴᱟ ᱠᱚ ᱞᱮᱠᱟ ᱫᱚ ᱵᱟᱝ ᱞᱮᱢᱮᱝ ᱫᱚ ᱦᱩᱭᱩᱜᱼᱟ᱾ ᱡᱮᱢᱚᱱ ᱚᱱᱟ ᱪᱟᱣᱞᱮ ᱞᱮᱠᱟ ᱛᱟᱦᱮᱱ ᱪᱟᱣᱞᱮ ᱞᱮᱠᱟ ᱡᱮᱢᱚᱱ ᱦᱩᱭᱩᱜᱼᱟ ᱢᱤᱫᱴᱮᱱ ᱢᱟᱴᱚᱨ ᱫᱟᱱᱟ ᱞᱮᱠᱟ ᱛᱟᱦᱮᱱᱟ ᱦᱮᱸ ᱢᱚᱴᱟᱢᱩᱴᱤ ᱤᱱᱟᱹᱜ ᱢᱟᱨᱟᱝ ᱦᱮᱸ᱾ ᱯᱮ ᱴᱩᱠᱨᱟᱹ ᱟᱨ ᱵᱟᱠᱷᱟ ᱯᱩᱱ ᱴᱩᱠᱨᱟᱹ
ᱦᱳᱭ᱾
ᱦᱮᱸ ᱤᱱᱟᱹᱜ ᱴᱩᱠᱨᱟᱹ ᱛᱟᱦᱮᱱᱟ ᱛᱚ ᱚᱱᱟᱜᱮ ᱫᱟᱠᱟ ᱢᱚᱱᱮ ᱨᱮᱭᱟᱜ ᱛᱟᱦᱮᱱᱟ ᱠᱷᱟᱡ ᱫᱟᱠᱟ ᱠᱮᱜ ᱜᱮ ᱡᱩᱫᱤ ᱯᱤᱴᱷᱟᱹ ᱚ ᱩᱱ ᱨᱮᱫᱚ ᱚᱱᱟ ᱨᱮᱭᱟᱜ ᱦᱚᱞᱚᱝ ᱛᱮᱜ ᱛᱟᱦᱮᱱᱟ ᱟᱨᱦᱚᱸ ᱚᱱᱠᱟ ᱤᱭᱟᱹ ᱠᱟᱛᱮ ᱵᱟᱫ ᱟᱞᱟᱜᱽ ᱛᱮᱫᱚ ᱦᱚᱞᱚᱝ ᱫᱚ ᱵᱟᱝ ᱵᱮᱱᱟᱣ ᱦᱩᱭᱩᱜᱼᱟ᱾
ᱚ ᱚᱸᱰᱮ ᱠᱷᱚᱱᱟᱜ ᱜᱮ ᱢᱟᱱᱮ ᱯᱤᱥᱟᱹᱭ ᱞᱮᱠᱟ ᱵᱟᱨᱭᱟ ᱡᱤᱱᱤᱥ ᱩᱰᱩᱠᱚᱜᱼᱟ ᱫᱟᱠᱟ ᱦᱚ ᱜᱟᱱᱚᱜᱼᱟ ᱟᱨ ᱚᱱᱟ ᱡᱟᱦᱟᱸ ᱤᱭᱟᱹ ᱠᱷᱚᱱᱟᱜ ᱚᱱᱟ ᱛᱚ ᱦᱚᱞᱚᱝ ᱦᱚᱸ ᱜᱟᱱᱚᱜᱼᱟ ᱦᱮᱸᱥᱮ ᱵᱟᱝ?
ᱦᱮᱸ ᱦᱚᱞᱚᱝ ᱦᱚᱸ ᱜᱟᱱᱚᱜᱼᱟ ᱢᱟᱱ ᱪᱟᱞᱱᱤ ᱠᱟᱛᱮ ᱛᱮ ᱪᱟᱦᱮ ᱜᱩᱢ ᱠᱟᱛᱮ ᱚᱱᱠᱟ ᱟᱭᱳ ᱛᱟᱠᱚ ᱵᱷᱮᱜᱟᱨᱟᱠᱚ
ᱚᱱᱛᱮ ᱫᱚ ᱚᱱᱠᱟ ᱢᱟᱱᱮ ᱟᱹᱰᱤ ᱪᱮᱦᱨᱟ ᱵᱩᱡᱷᱟᱹᱜᱼᱟ ᱵᱟᱝ?
ᱦᱮᱸ ᱟᱹᱰᱤ ᱪᱮᱦᱨᱟ ᱟᱨ ᱚᱱᱟ ᱠᱚ ᱫᱟᱠᱟ ᱡᱚᱢ ᱠᱟᱛᱮ ᱵᱟᱫ ᱫᱤᱱ ᱵᱷᱳᱨ ᱟᱢ ᱵᱤᱜᱮᱢ ᱛᱟᱦᱮᱱᱟ ᱤᱱᱠᱟᱹ ᱢᱟᱱᱮ ᱢᱚᱡᱽ ᱛᱮ ᱡᱚᱢ ᱠᱮᱫᱟᱢ ᱢᱮᱱ ᱠᱷᱟᱱ
ᱟᱪᱪᱷᱟ ᱟᱪᱪᱷᱟ ᱦᱚᱲᱢᱚ ᱨᱮ ᱫᱟᱲᱮ ᱦᱚᱸ ᱟᱹᱭᱠᱟᱹᱜᱼᱟ ᱦᱮ ᱵᱟᱝ?
ᱦᱮᱸ ᱚᱱᱟ ᱢᱚᱴᱟᱣᱟᱜ ᱦᱩᱭᱱᱟᱥᱮ ᱢᱚᱴᱟ ᱟᱱᱟᱡ ᱦᱩᱭᱮᱱ ᱛᱟᱵᱚᱱᱟ ᱚᱱᱟ ᱠᱷᱟᱹᱛᱤᱨ ᱛᱮ ᱚᱱᱟ ᱨᱮᱫᱚ ᱠᱟᱨᱵᱳᱦᱟᱭᱰᱨᱮᱴ ᱠᱚ ᱡᱟᱹᱥᱛᱤ ᱜᱮ ᱛᱟᱦᱮᱱᱟ ᱫᱟᱲᱮ ᱠᱚ ᱡᱟᱹᱥᱛᱤ ᱧᱟᱢᱚᱜᱼᱟ᱾
ᱟᱪᱪᱷᱟ ᱟᱪᱪᱷᱟ᱾ ᱱᱮᱛᱟᱨ ᱫᱚ ᱛᱟᱞᱦᱮ ᱤᱭᱟᱹ ᱟᱛᱳ ᱚᱲᱟᱜ ᱠᱚᱨᱮ ᱫᱚ ᱚᱱᱠᱟ ᱱᱮᱛᱟᱨ ᱚᱱᱟ ᱨᱮᱱᱟᱜ ᱪᱚᱞ ᱢᱮᱱᱟᱜ ᱠᱟᱜ ᱜᱮᱭᱟ ᱵᱟᱝ ᱥᱮ?
ᱦᱮᱸ ᱱᱤᱛᱚᱜ ᱥᱟᱹᱨᱫᱤ ᱭᱮᱠᱟᱱᱟ ᱦᱟᱸᱜ ᱚᱱᱟ ᱠᱚ ᱨᱮᱭᱟᱜ ᱜᱮ᱾
ᱚ ᱚᱱᱟ ᱠᱚ ᱛᱟᱦᱞᱮ ᱦᱳᱭᱳᱜ ᱠᱟᱱ ᱜᱮᱭᱟ ᱵᱟ? ᱳ ᱟᱪᱪᱷᱟ ᱵᱮᱥ
ᱦᱩᱭᱩᱜ ᱠᱟᱱ ᱜᱮᱭᱟ᱾
ᱱᱮ ᱟᱛᱳ ᱚᱲᱟᱨ ᱨᱮ ᱮᱠᱷᱚᱱᱳ ᱚᱝᱠᱟ ᱠᱟᱛᱮ ᱫᱟᱠ ᱠᱟᱭ ᱜᱮᱭᱟ ᱠᱚ ᱯᱤᱴᱷᱟᱹᱭ ᱜᱮᱭᱟ ᱠᱚ ᱦᱮᱸ ᱥᱮ ᱵᱟᱝ? ᱚᱝᱠᱟ ᱠᱟᱛᱮᱜ ᱜᱮ ᱮᱠᱷᱚᱱᱳ ᱚᱱᱟ ᱫᱚᱠᱚ ᱡᱚᱢ ᱜᱮᱭᱟ ᱵᱟ ᱥᱮ?
ᱦᱮᱸ ᱦᱮᱸ ᱚᱱᱠᱟ ᱜᱮ ᱟᱨᱦᱚᱸ ᱵᱟᱡᱽᱲᱟ ᱦᱚᱸ ᱛᱮᱦᱮᱱ ᱠᱟᱱᱟ ᱵᱟᱡᱽᱲᱟ ᱦᱚᱸ ᱚᱱᱠᱟ ᱦᱩᱭᱩᱜ ᱜᱮᱭᱟ ᱫᱟᱠᱟ ᱜᱟᱱᱚᱜ ᱜᱮᱭᱟ᱾
ᱠᱚ ᱢᱮᱛᱟᱜ ᱠᱟᱱᱟ ᱵᱟᱡᱽᱲᱟ ᱵᱟᱡᱽᱲᱟ ᱫᱚ ᱚᱠᱟ ᱡᱤᱱᱤᱥ ᱠᱟᱱᱟ?
ᱵᱟᱡᱽᱲᱟ ᱫᱚ ᱢᱮᱱ ᱞᱮᱠᱷᱟᱱ ᱚᱱᱟ ᱫᱚ ᱡᱚᱱᱰᱨᱟ ᱡᱮᱞᱮᱠᱟ ᱠᱷᱟᱴᱟᱣ ᱦᱩᱭᱩᱜᱼᱟ ᱩᱱᱟᱹᱜ ᱡᱟᱹᱥᱛᱤ ᱫᱚ ᱚᱱᱟ ᱫᱚ ᱵᱟᱝ ᱨᱚᱦᱚᱭ ᱜᱤᱰᱤ ᱠᱟᱜ ᱜᱮ ᱟᱨ ᱜᱮᱞᱮᱜᱼᱟ ᱚᱱᱟ ᱫᱚ ᱩᱥᱩᱞ ᱩᱥᱩᱞ ᱜᱮ ᱦᱚᱲ ᱯᱟᱨᱚᱢ ᱫᱟᱨᱮᱜᱼᱟ ᱚᱱᱟ ᱦᱚᱸ ᱟᱨᱚ ᱡᱮᱞᱮᱧ ᱡᱮᱞᱮᱧ ᱜᱮ ᱵᱟᱼᱵᱟ ᱨᱟᱦᱮᱲ ᱫᱚ ᱚᱱᱟ ᱵᱷᱮᱜᱟᱨ ᱜᱮᱭᱟ ᱛᱚ᱾
ᱚᱻ ᱛᱟᱦᱞᱮ ᱟᱹᱞᱤᱧ ᱦᱚᱸᱜᱼᱚ ᱱᱟ ᱵᱟᱡᱽᱲᱟ ᱠᱚ ᱟᱸᱡᱚᱢ ᱵᱟᱲᱟ ᱠᱟᱫᱟ ᱵᱟᱡᱽᱲᱟ ᱡᱤᱱᱤᱥᱴᱟᱜ ᱪᱮᱜ ᱞᱮᱠᱟᱱᱟ ᱚᱱᱟᱜᱮ ᱵᱟᱞᱤᱧ ᱵᱩᱡᱷᱟᱹᱣ ᱫᱟᱲᱮᱜ ᱠᱟᱱᱟ᱾
ᱵᱟᱡᱽᱲᱟ ᱫᱚ ᱯᱳᱸᱲ ᱯᱳᱸᱲ ᱛᱟᱦᱮᱱᱟ ᱜᱮᱞᱮᱜ ᱛᱟᱦᱮᱱᱟ ᱢᱚᱸᱡᱽ ᱜᱮ ᱮᱫᱚᱢ ᱛᱷᱚᱯᱟ ᱛᱷᱚᱯᱟ ᱛᱟᱦᱮᱱᱟ ᱪᱚᱴᱨᱮ ᱢᱤᱜ ᱢᱤᱜᱴᱮᱱ ᱛᱷᱚᱯᱟ ᱜᱮ ᱛᱟᱦᱮᱱᱟ ᱢᱮᱱᱠᱷᱟᱱ ᱚᱱᱟᱨᱮ ᱟᱭᱢᱟ ᱫᱟᱱᱟ ᱛᱟᱦᱮᱱᱟ ᱢᱚᱸᱡᱽᱜᱮ᱾
ᱟᱪᱪᱷᱟ
ᱟᱫᱚ ᱯᱳᱸᱰ ᱯᱳᱸᱰ ᱫᱟᱱᱟ ᱛᱮᱦᱮᱱᱟ᱾ ᱡᱚᱱᱰᱨᱟ ᱵᱟᱡᱽᱲᱟ ᱢᱤᱜ ᱢᱤᱜ ᱥᱚᱸᱜᱮ ᱨᱮᱜᱮ ᱚᱱᱟ ᱫᱚ ᱨᱚᱦᱚᱭᱚᱜ ᱛᱟᱦᱮᱱᱟ᱾
ᱚᱱᱟ ᱫᱚ ᱮᱨ ᱟᱠᱚ ᱵᱟᱝ ᱚᱱᱟ ᱦᱚᱸᱠᱚ ᱮᱨᱟᱠᱚ ᱟᱫᱚ
ᱮᱨ ᱦᱩᱭᱩᱜᱼᱟ ᱟᱨ ᱵᱟᱡᱽᱲᱟ ᱫᱚ ᱟᱯᱷᱚᱨ ᱞᱟᱦᱟ ᱦᱩᱭᱩᱜᱼᱟ ᱡᱮᱥᱮ ᱦᱩᱲᱩ ᱪᱮᱫ ᱞᱮᱠᱟ ᱵᱚᱱ ᱟᱯ ᱯᱷᱚᱨ ᱞᱟᱦᱟᱭᱫᱟ ᱥᱮ
ᱦᱳᱭ ᱦᱳᱭ᱾
ᱚᱱᱟ ᱞᱮᱠᱟᱜᱮ ᱟᱯᱷᱚᱨ ᱞᱟᱦᱟ ᱦᱩᱭᱩᱜᱼᱟ ᱡᱚᱱᱰᱨᱟ ᱥᱟᱣ ᱛᱮᱜᱤ ᱤᱱᱟᱹ ᱠᱟᱛᱮ ᱫᱚ ᱚᱸᱰᱮ ᱠᱷᱚᱱ ᱛᱩᱜ ᱠᱟᱛᱮ ᱠᱚᱫᱮ ᱡᱟᱦᱟᱸ ᱞᱮᱠᱟ ᱵᱚᱱ ᱨᱚᱦᱚᱭᱫᱟ ᱮᱴᱟᱜ ᱨᱮ ᱚᱱᱟ ᱞᱮᱠᱟ ᱚᱱᱟ ᱦᱚᱸ ᱨᱚᱦᱚᱭ ᱦᱳᱭᱳᱜᱼᱟ᱾
ᱟᱫᱚ ᱦᱚᱸᱜ-ᱚ ᱱᱤᱛᱳᱜ ᱫᱚ ᱚᱱᱟ ᱠᱚ ᱥᱤᱡᱤᱱ ᱠᱟᱱᱟ ᱦᱮᱸ ᱥᱮ ᱟᱫᱚ ᱚᱱᱟ ᱠᱚᱫᱚ ᱟᱫᱚ ᱛᱤᱥ ᱠᱚᱛᱮ ᱚᱱᱟ ᱜᱮᱞᱮ ᱵᱮᱞᱮᱜᱼᱟ? ᱚᱱᱟ ᱤᱨ ᱜᱮ
ᱚᱱᱟ ᱦᱮᱸ ᱚᱱᱟ ᱠᱚ ᱨᱮᱭᱟᱜ ᱫᱚ ᱥᱮᱢ ᱯᱨᱚᱥᱮᱥ ᱜᱮ ᱢᱮᱱᱟᱜ ᱟᱠᱟᱫᱟ᱾ ᱛᱤᱱ ᱢᱮᱦᱱᱟ ᱦᱩᱭᱩᱜ ᱦᱩᱭᱩᱜ ᱛᱮ ᱚᱱᱟ ᱡᱚᱛᱚ ᱦᱩᱭᱩᱜᱼᱟ᱾
ᱦᱳᱭ ᱛᱤᱱ ᱢᱟᱦᱟᱸ ᱛᱤᱱ ᱢᱟᱱᱮ ᱤᱭᱟᱹ ᱵᱟᱝ?
ᱦᱮᱸ ᱯᱮ ᱪᱟᱸᱫᱳ ᱨᱮᱭᱟᱜ ᱜᱮ ᱢᱮᱱᱟᱜ ᱠᱟᱫᱟ ᱚᱱᱟ ᱠᱚ ᱱᱚᱣᱟ ᱠᱚ ᱛᱤᱱᱟᱹᱜ ᱪᱟᱹᱥᱤ ᱦᱩᱭᱩᱜ ᱠᱟᱱᱟ ᱥᱮ ᱱᱚᱣᱟ ᱥᱤᱡᱽᱱᱟᱹ ᱢᱟᱱᱮ ᱛᱤᱱᱟᱹᱜ ᱱᱚᱣᱟ ᱡᱮᱥᱮ ᱱᱚᱣᱟ ᱠᱚ ᱥᱤᱡᱮᱱ ᱥᱤᱡᱮᱱ ᱨᱮ ᱦᱩᱭᱩᱜ ᱠᱟᱱᱟ ᱱᱚᱣᱟ ᱠᱚᱫᱚ ᱥᱟᱱᱟᱢᱼᱼ ᱚᱱᱠᱟᱱᱟᱜ ᱠᱟᱱ ᱜᱮᱭᱟ ᱯᱮ ᱢᱟᱥ ᱜᱮ ᱧᱮᱞᱟᱭ᱾
ᱟᱨ ᱯᱮ ᱢᱟᱥ ᱠᱟᱛᱮᱜ ᱤᱭᱟᱹ ᱦᱩᱭᱩᱜᱼᱟ ᱵᱟᱝ?
ᱦᱩᱸ ᱯᱮ ᱪᱟᱸᱫᱚ ᱧᱮᱞ ᱜᱮᱭᱟᱭ᱾
ᱟ ᱛᱟᱦᱞᱮ ᱦᱳᱲᱳ ᱫᱚ ᱚᱱᱠᱟ ᱫᱚ ᱪᱟᱥ ᱵᱟᱝ ᱦᱩᱭᱩᱜᱼᱟ ᱚᱱᱛᱮ ᱫᱚ ᱵᱟ?
ᱵᱟ ᱦᱩᱲᱩ ᱦᱚᱸᱞᱮ ᱪᱟᱥ ᱜᱮ ᱛᱮᱦᱮᱱᱟ ᱢᱮᱱᱠᱷᱟᱱ ᱱᱚᱛᱮ ᱫᱚ ᱫᱟᱜ ᱠᱚ ᱨᱮᱭᱟᱜ ᱛᱷᱚᱲᱟᱼᱼ ᱢᱟᱱᱮ ᱦᱟᱨᱚᱱ ᱢᱮᱱᱟᱜᱼᱟ ᱚᱱᱟ ᱠᱷᱟᱹᱛᱤᱨᱼᱼ ᱛᱮ ᱦᱩᱲᱩ ᱫᱚ ᱵᱟᱹᱭᱦᱟᱹᱲ ᱵᱟᱹᱭᱦᱟᱹᱲ ᱛᱮᱜᱮ ᱡᱟᱹᱥᱛᱤ ᱫᱚ ᱨᱚᱦᱚᱭᱟᱞᱮ ᱵᱟᱹᱭᱦᱟᱹᱲ ᱦᱚᱸ ᱠᱚᱢ ᱧᱚᱜ ᱜᱮᱭᱟ ᱡᱟᱥᱼᱼ ᱛᱤ ᱫᱚ ᱴᱟᱺᱰᱤ ᱜᱮ ᱦᱩᱭᱩᱜᱼᱟ ᱟᱞᱮᱥᱮᱜ ᱫᱚ ᱴᱟᱺᱰᱤ ᱪᱟᱹᱥᱤ ᱜᱮ ᱦᱩᱭᱩᱜ ᱛᱟᱦᱮᱱᱟ᱾
ᱟᱡ ᱟᱞᱮᱥᱮᱡ ᱢᱟ ᱱᱚᱝᱠᱟ ᱛᱚ ᱚᱱᱮ ᱢᱟᱱᱮ ᱵᱟᱨ ᱚᱠᱛᱚ ᱨᱮ ᱪᱟᱥ ᱦᱩᱭᱩᱜᱼᱟ ᱦᱩᱲᱩ ᱦᱚᱸᱼᱼ ᱟᱹᱞᱩ ᱦᱚᱸ ᱢᱟᱱᱮ ᱪᱟᱥ- ᱵᱟᱥ ᱫᱚ ᱥᱟᱱᱟᱢ ᱞᱮᱠᱟᱱᱟᱜ ᱠᱚᱜᱮ ᱦᱩᱭᱩᱜᱼᱟ ᱱᱤᱛᱩᱜ ᱡᱮᱢᱚᱱ ᱢᱟᱱᱮ ᱵᱤᱥᱤᱥ ᱠᱟᱭ ᱛᱮ ᱥᱚᱵᱽᱡᱤ ᱠᱚ ᱵᱮᱥᱤ ᱪᱟᱥ ᱦᱩᱭᱩᱜ ᱠᱟᱱᱟ ᱟᱫᱚ ᱦᱚᱜᱼᱚᱭ ᱦᱩᱲᱩ ᱨᱚᱦᱚᱭ ᱫᱚ ᱟᱹ-ᱟᱹ ᱛᱟᱨ ᱢᱟᱱᱮ ᱞᱟᱹᱭ ᱜᱟᱱᱚᱜᱼᱟ ᱩᱱᱟᱹᱜᱴᱟ ᱫᱚ ᱫᱟᱜ ᱨᱮᱱᱟᱜ ᱫᱚ ᱥᱟᱝᱠᱚᱴ ᱫᱚ ᱵᱟᱹᱱᱩᱜ ᱟᱠᱟᱜᱼᱟ ᱱᱚᱛᱮ ᱫᱚ ᱦᱮᱸ ᱥᱮ
ᱟᱪᱪᱷᱟ
ᱪᱟᱥ-ᱵᱟᱥ ᱫᱚ ᱡᱚᱛᱚ ᱜᱤ ᱪᱟᱥ-ᱵᱟᱥ ᱦᱩᱭᱩᱜᱼᱟ ᱟᱫᱚ ᱚᱱᱮ ᱟᱯᱮ ᱥᱮᱡ ᱪᱮᱜ ᱞᱮᱠᱟ ᱚᱱᱮ ᱵᱟᱡᱽᱲᱟ ᱤᱭᱟᱹ ᱳᱜ ᱚ ᱱᱚᱣᱟ ᱡᱤᱱᱤᱥ ᱫᱚ ᱟᱞᱮ ᱥᱮᱫ ᱫᱚ ᱩᱸ-ᱩᱱᱟ ᱠᱚᱫᱚ ᱵᱟᱹᱱᱩᱜ ᱠᱟᱜᱼᱟ ᱪᱟᱥ ᱨᱮᱦᱚ ᱠᱚ ᱩᱠ ᱠᱚᱢ ᱟᱨ ᱚᱱᱮ ᱡᱮ ᱵᱤᱱ ᱞᱟᱹᱭ ᱠᱮᱫᱟ ᱚᱝᱠᱟ ᱠᱟᱛᱮ ᱫᱟᱠᱟᱭᱟᱠᱚ ᱤᱭᱟᱹ ᱠᱚ ᱟᱞᱮ ᱥᱮᱫ ᱫᱚ ᱚᱝᱠᱟ ᱫᱚ ᱢᱟᱱᱮ ᱚᱝᱠᱟ ᱫᱚ ᱵᱟᱹᱧ ᱟᱸᱡᱚᱢ ᱵᱟᱲᱟ ᱟᱠᱟᱜ ᱠᱚᱣᱟ ᱥᱮ ᱧᱮᱞ ᱵᱟᱲᱟ ᱵᱟᱫᱩᱝ ᱵᱟᱝ ᱦᱩᱭ ᱠᱟᱱᱟ ᱚᱱᱮ ᱨᱟᱯᱟᱜ ᱠᱟᱛᱮᱫ ᱤᱭᱟᱹ ᱠᱟᱛᱮᱜ ᱜᱮ ᱡᱚᱢ ᱵᱟᱲᱟ ᱦᱟᱹᱭ ᱠᱟᱱᱟ
ᱦᱳᱭ ᱵᱟᱹᱭ ᱵᱟᱹᱭ ᱛᱮ ᱱᱚᱣᱟ ᱠᱚᱦᱚᱸ ᱟᱫᱚᱜ ᱠᱟᱱᱟ
ᱦᱳᱭ ᱟᱫᱚ ᱦᱚᱜᱼᱚᱭ ᱵᱟᱲᱟᱭ ᱦᱩᱭᱱᱟ ᱦᱳᱭ ᱟᱫᱚ ᱦᱚᱜ-ᱚᱭ ᱵᱟᱲᱟᱭ ᱦᱩᱭᱱᱟ ᱟᱯᱱᱟᱨ ᱦᱚᱸ ᱚᱠᱟᱭ ᱤᱭᱟᱹ ᱠᱟᱛᱮᱜ ᱧᱮᱞ ᱦᱩᱭᱩᱜᱼᱟ ᱡᱮ ᱪᱮᱜ ᱠᱟ ᱠᱟᱛᱮᱜ ᱢᱟᱱᱮ ᱡᱚᱱᱰᱨᱟ ᱫᱟᱠᱟ ᱪᱤᱜ ᱠᱟ ᱠᱟᱛᱮᱜ ᱠᱚ ᱫᱟᱠᱟᱭᱟ ᱦᱮᱸ ᱥᱮ ᱵᱟᱝ ᱚᱱᱟ ᱠᱚ ᱯᱨᱚᱥᱮᱥ ᱠᱚ ᱵᱟᱲᱟᱭ ᱞᱮᱠᱷᱟ ᱛᱚᱵᱮ ᱛᱚ ᱟᱯᱱᱟᱨ ᱦᱚᱸ ᱢᱟᱱᱮ ᱴᱩᱠ ᱴᱟᱠ ᱫᱚ ᱤᱭᱟᱹ ᱤᱭᱟᱹ ᱮᱨ ᱵᱟᱲᱟ ᱦᱩᱭᱩᱜ ᱜᱮᱭᱟ
ᱵᱟᱸ ᱱᱤᱦᱟᱹᱛ ᱠᱟᱱ ᱜᱮᱭᱟ ᱟᱨ ᱧᱟᱢᱚᱜ ᱜᱮᱭᱟ ᱛᱚ ᱵᱟᱡᱟᱨ ᱠᱚᱨᱮ ᱧᱟᱢᱚᱜ ᱠᱟᱱᱟ ᱥᱮ ᱡᱚᱱᱰᱨᱟ ᱧᱟᱢᱚᱜ ᱜᱮ ᱛᱟᱦᱮᱱᱟ
ᱦᱮᱸ ᱧᱟᱢᱚᱜ ᱜᱤᱛᱷᱮᱸ ᱟᱫᱚ ᱞᱟᱦᱟ ᱛᱮᱱ ᱦᱚᱲ ᱠᱚ ᱚᱱᱟ ᱨᱮᱱᱟᱜ ᱯᱚᱨᱥᱮᱥ ᱫᱚᱠᱚ ᱵᱟᱲᱟᱭ ᱛᱟᱦᱮᱸᱜ-ᱟ ᱟᱫᱚ ᱱᱮᱛᱟᱨ ᱚᱱᱟ ᱦᱚᱸ ᱯᱚᱨᱥᱮᱥ ᱠᱚᱠᱚ ᱟᱞᱮ ᱱᱚᱣᱟ ᱠᱚᱨᱮ ᱫᱚ ᱵᱟᱝ ᱠᱚ ᱵᱟᱲᱟᱭᱟ ᱥᱮ
ᱟᱫᱚ ᱡᱚᱱᱰᱨᱟ ᱨᱮᱫᱚ ᱠᱟᱛᱷᱟ ᱦᱩᱭᱩᱜ ᱠᱟᱱᱟ ᱱᱟᱥᱤᱭᱟᱜ ᱦᱟᱨᱚᱱ ᱢᱮᱱᱟᱜᱼᱟ ᱦᱟᱨᱚᱱ ᱫᱚ ᱪᱮᱜ ᱢᱤᱜ ᱫᱚᱢ ᱮᱨ ᱦᱩᱭᱱᱟ
ᱦᱮᱸ
ᱫᱟᱨᱤᱭᱱᱟ ᱫᱟᱨᱮ ᱠᱟᱛᱮᱜ ᱯᱩ ᱦᱩᱭᱩᱜᱼᱟ ᱯᱩ ᱢᱟᱱᱮ ᱟᱲᱮ ᱟᱲᱮ ᱛᱮ ᱰᱷᱤᱞᱟᱜ ᱦᱩᱭᱩᱜ
ᱦᱳᱭ ᱦᱳᱭ ᱟᱥᱟ
ᱦᱟᱥᱟ ᱰᱷᱤᱞ ᱞᱟᱫᱟ ᱯᱷᱤᱨ ᱟᱨ ᱢᱤᱜᱫᱷᱚᱢ ᱫᱚᱦᱲᱟ ᱰᱷᱤᱞ ᱞᱟᱜ ᱦᱩᱭᱩᱜᱼᱟ ᱚᱝᱠᱟ ᱜᱮ ᱚᱠᱟ ᱫᱚ ᱦᱟᱨᱟᱣ ᱠᱟᱱᱟ ᱢᱚᱡᱽ ᱛᱮᱠᱷᱟᱱ ᱫᱚ ᱴᱷᱤᱠ ᱜᱮᱭᱟ ᱵᱟᱠᱷᱟᱡ ᱫᱚ ᱜᱩᱨᱤᱡ ᱦᱮᱸ ᱞᱟᱠ ᱞᱟᱜᱟᱣ ᱠᱟᱛᱮ ᱞᱟᱦᱟᱨᱮ ᱡᱩᱫᱤ ᱜᱩ ᱮᱸ ᱚᱱᱟ ᱟᱯᱷᱚᱨ ᱦᱩᱭ ᱠᱟᱱᱟ ᱥᱮ ᱮᱨ ᱦᱩᱭ ᱠᱟᱱᱟ ᱛᱚ ᱴᱷᱤᱠ ᱜᱮᱭᱟ ᱟᱨ ᱵᱟᱝᱠᱷᱟᱱ ᱫᱚ ᱭᱩᱨᱤᱭᱟ ᱞᱟᱜᱟᱣ ᱦᱩᱭᱩᱜᱼᱟ ᱛᱟᱭᱚᱢ ᱛᱮ
ᱟ ᱡᱟᱥᱛᱤ ᱫᱚ ᱚᱱᱛᱮ ᱫᱚ ᱢᱟᱱᱮ ᱜᱩᱨᱤᱡ ᱠᱩᱜᱮ ᱯᱮ ᱞᱟᱜᱟᱣ ᱜᱮᱭᱟ ᱮᱢᱱᱤ ᱡᱟᱦᱟᱸ ᱨᱟᱥᱟᱭᱱᱤᱠ ᱥᱟᱨ ᱚᱱᱟ ᱠᱚ ᱨᱮᱫᱚ ᱩᱱᱟᱹᱜ ᱫᱚ ᱵᱟᱝ ᱞᱟᱜᱟᱜ ᱜᱮᱭᱟ
ᱵᱟ ᱵᱟ ᱨᱟᱥᱟᱭᱱᱤᱠ ᱫᱚ ᱟᱹᱰᱤ ᱠᱚᱢ ᱜᱮ ᱢᱟᱱᱮ ᱡᱟᱹᱥᱛᱤ ᱦᱩᱫᱤᱥ ᱛᱟᱦᱮᱱ ᱠᱟᱱᱟ ᱢᱮᱱᱛᱮ ᱜᱩᱨᱤᱡᱽ ᱛᱤᱜᱮ ᱦᱩᱭ ᱞᱮᱱᱠᱷᱟᱱ ᱱᱟᱯᱟᱭᱚᱜᱼᱟ
ᱦᱮᱸ ᱢᱟᱱᱮ ᱡᱮᱦᱮᱛᱩ ᱚᱱᱟ ᱫᱚ ᱟᱹᱰᱤ ᱢᱤᱜᱴᱮᱱ ᱥᱟᱨ ᱞᱮᱠᱟ ᱦᱮᱸ ᱥᱮ ᱵᱟᱝ ᱨᱟᱥᱟᱭᱱᱤᱠ ᱫᱚ ᱟᱹᱰᱤ ᱨᱚᱠᱚᱢ ᱢᱮᱜᱴᱮᱡ ᱤᱭᱟᱹ ᱛᱟᱦᱮᱱᱟ ᱥᱮ
ᱦᱩᱸ ᱚᱱᱟ ᱜᱮ ᱢᱟᱱᱮ ᱱᱤᱛ ᱠᱟᱛᱮ ᱱᱟᱜ ᱥᱟᱱᱟᱢᱟᱜ ᱵᱟᱹᱭ ᱵᱟᱹᱭ ᱛᱮ ᱦᱤᱲᱤᱧ ᱤᱫᱤᱜ ᱠᱟᱱᱟ ᱦᱟᱸᱜ ᱚᱱᱟ ᱜᱮ ᱠᱚᱥᱴᱚ ᱵᱩᱡᱩᱜ ᱠᱟᱱᱟ ᱵᱟᱝ
ᱦᱳᱭ ᱦᱟᱯᱮᱱ ᱫᱤᱱ ᱛᱮ ᱟᱫᱚ ᱱᱚᱣᱟ ᱠᱚ ᱧᱟᱢ ᱛᱟᱦᱮᱱᱟ ᱥᱮ ᱵᱟᱝ ᱦᱟᱸᱜ ᱠᱟᱢᱨᱟ
ᱱᱚᱣᱟ ᱠᱚᱨᱮᱜ ᱪᱚᱵᱤ ᱠᱚ ᱦᱟᱛᱟᱣ ᱠᱟᱛᱮ ᱫᱚᱦᱚ ᱠᱟᱜ ᱦᱩᱭᱩᱜᱼᱟ ᱵᱟᱝ
ᱚ ᱦᱳᱭ ᱱᱚᱣᱟ ᱠᱚᱨᱮᱱᱟᱜ ᱫᱚᱨᱠᱟᱨ ᱠᱟᱱᱟ ᱜᱮᱸᱭᱟ ᱥᱮ ᱟᱞᱮ ᱱᱚᱣᱟ ᱠᱚᱨᱮ ᱦᱚᱸ ᱡᱚᱢᱚᱱ ᱚᱱᱟ ᱠᱚ ᱟᱸᱡᱚᱢ ᱵᱟᱲᱟ ᱠᱟᱜ ᱠᱩᱪᱷ ᱥᱮᱫᱟᱭ ᱦᱟᱲᱟᱢ ᱵᱩᱲᱦᱤ ᱠᱚ ᱠᱤᱱᱛᱩ ᱱᱤᱛᱚᱜ ᱚᱱ ᱱᱤᱭᱟᱹ ᱡᱮᱱᱮᱨᱮᱥᱚᱱ ᱨᱮ ᱱᱚᱝᱠᱟ ᱩᱠᱩᱨ ᱚᱱᱟ ᱨᱮᱱᱟᱜ ᱠᱳᱱᱳ ᱤᱭᱟᱹ ᱜᱮ ᱵᱟᱹᱱᱩᱜ ᱟᱫᱚ ᱦᱮᱸ ᱟᱯᱮ ᱥᱮᱫ ᱠᱚᱛᱮ‌ ᱠᱳᱱᱳ ᱚᱱᱟ ᱡᱤᱱᱤᱥ ᱢᱟᱱᱮ ᱵᱟᱸᱧᱪᱟᱣ ᱢᱮᱱ ᱠᱟᱜ-ᱟ ᱡᱮᱦᱮᱛᱩ ᱵᱮᱵᱚᱦᱟᱨ ᱟᱹᱜᱩᱭᱮᱜ ᱜᱮᱭᱟ ᱯᱮ ᱥᱮ ᱦᱮᱸ ᱥᱮ ᱵᱟᱝ᱾
ᱦᱩᱸ, ᱦᱩᱸ ᱟᱞᱮ ᱥᱮᱫ ᱫᱚ ᱚᱱᱠᱟ ᱡᱚᱢ ᱵᱟᱲᱟ ᱯᱟᱹᱦᱤᱞ ᱫᱚ ᱮᱱᱦᱚᱸ ᱟᱹᱰᱤ ᱡᱟᱹᱥᱛᱤ ᱠᱚ ᱪᱟᱥ ᱮᱜ ᱛᱟᱦᱮᱱᱟ᱾ ᱯᱟᱹᱦᱤᱞ ᱫᱚ ᱚᱱᱠᱟ ᱚᱱᱟ ᱞᱟᱜᱤᱫ ᱡᱚᱢ ᱧᱩ ᱥᱟᱱᱟᱢ ᱚᱱᱟ ᱠᱚᱜᱮ ᱛᱟᱦᱮᱱ ᱠᱟᱱ ᱛᱟᱦᱮᱱᱟ ᱵᱩᱡᱷᱟᱹᱣ ᱥᱮ ᱾
ᱦᱮᱸ, ᱦᱮᱸ᱾
ᱟᱨ ᱱᱤᱛ ᱠᱟᱛᱮᱫ ᱫᱚ ᱥᱟᱱᱟᱢ ᱦᱚᱲ ᱟᱸᱻ ᱯᱷᱮᱱᱥᱤ ᱡᱟᱢᱟᱱᱟ ᱨᱮ ᱦᱮᱡ ᱦᱩᱭᱱᱟ᱾ ᱠᱷᱟᱱ ᱫᱚ ᱪᱟᱣᱞᱮ ᱠᱚᱜᱮ ᱡᱚᱢᱟ ᱠᱚ ᱠᱷᱟᱡ ᱦᱟᱛᱟᱣ ᱟᱹᱜᱩ ᱡᱚᱸᱱᱰᱨᱟ ᱠᱚ ᱚᱱᱟᱛᱮ ᱠᱷᱟᱹᱞᱤ ᱨᱟᱯᱟᱜ ᱵᱟᱲᱟᱭ ᱞᱟᱹᱜᱤᱫ ᱵᱷᱳᱨ ᱠᱚ
ᱨᱟ ᱪᱟᱥ ᱛᱟᱦᱮᱸᱜ-ᱟ ᱡᱟᱜᱮ ᱡᱚᱢ ᱥᱟᱱᱟ ᱠᱮᱫᱮ ᱠᱟᱹᱴᱤᱡ ᱮ ᱨᱟᱯᱟᱜ ᱠᱮᱫᱟᱭ ᱡᱚᱢ ᱠᱮᱫᱮ᱾
ᱦᱩᱸ‌᱾ ᱤᱱᱠᱟ ᱜᱮ ᱢᱤᱫ ᱵᱟᱲᱜᱮ ᱵᱟᱨ ᱵᱟᱲᱜᱮ ᱤᱱᱠᱟ᱾ ᱪᱚᱞᱳ ᱴᱷᱤᱠ ᱜᱮᱭᱟ ᱥᱚᱢᱚᱭ ᱠᱚ ᱛᱟᱞᱟᱝ ᱯᱟᱨᱚᱢᱚᱜ ᱠᱟᱱᱟ ᱵᱟᱝ, ᱵᱟᱨᱚ ᱢᱤᱱᱤᱴ ᱦᱟᱹᱨᱤᱡ ᱦᱮᱱᱟᱜ-ᱟ ᱵᱟᱝ?
ᱦᱮᱸ ᱜᱚᱝᱠᱮ ᱦᱳᱭ ᱟᱫᱚ ᱱᱤᱛᱳᱜ ᱫᱚ ᱟᱫᱚ ᱞᱟᱝ ᱠᱮᱪᱮᱫᱟ ᱟᱫᱚ ᱴᱟᱭᱤᱢ ᱠᱚ ᱦᱳᱭ ᱠᱟᱱᱟ ᱥᱮ ᱚᱠᱛᱚ ᱠᱚ᱾ ᱦᱮᱸ, ᱦᱮᱸ᱾
ᱴᱷᱤᱠ, ᱴᱷᱤᱠ ᱢᱟ ᱛᱚᱵᱮ ᱟᱨᱦᱚᱸ ᱞᱟᱝ ᱨᱚᱯᱚᱲᱟ ᱱᱚᱝᱠᱟ ᱜᱮ᱾
ᱦᱮᱸ ᱜᱚᱝᱠᱮ ᱴᱷᱤᱠ ᱜᱮᱭᱟ ᱢᱟ ᱡᱚᱦᱟᱨ ᱜᱮ᱾
ᱴᱷᱤᱠ ᱢᱟ ᱡᱚᱦᱟᱨ᱾